ᱦᱮᱞᱳ,
ᱦᱮᱸ ᱡᱚᱦᱟᱨ ᱜᱮ ᱾
ᱦᱮᱸ ᱡᱚᱦᱟᱨ ᱜᱮ, ᱟᱹᱧᱟᱜ ᱨᱚᱲ ᱵᱤᱱ ᱟᱸᱡᱚᱢ ᱧᱟᱢ ᱮᱫᱟ?
ᱦᱮᱸ ᱟᱸᱡᱚᱢ ᱧᱟᱢᱚᱜ ᱠᱟᱱᱟ ᱾ ᱪᱮᱫ ᱵᱤᱱ ᱪᱤᱠᱟᱹᱭᱮᱫᱟ?
ᱪᱮᱫ ᱦᱚᱸ ᱵᱟᱝ ᱚᱱᱠᱟ ᱫᱩᱲᱩᱵ ᱵᱟᱲᱟ ᱜᱮ ᱦᱩᱭ ᱟᱠᱟᱱᱟ ᱾ ᱟᱹᱵᱤᱱ ᱪᱮᱫ ᱠᱚᱵᱤᱱ ᱪᱤᱠᱟᱹ ᱵᱟᱲᱟᱭᱮᱫᱟ?
ᱟᱪᱪᱷᱟ ᱾ ᱟᱹᱞᱤᱧ ᱦᱚᱸ ᱪᱮᱫ ᱦᱚᱸ ᱵᱟᱝᱟ ᱱᱚᱜᱼᱚᱭ, ᱱᱤᱛᱚᱜ ᱢᱟ ᱪᱟᱥ ᱠᱟᱹᱢᱤ ᱞᱟᱜᱟᱣ ᱟᱠᱟᱱᱟ ᱛᱚ ᱵᱟᱹᱫᱽ ᱥᱮᱫ ᱨᱮᱜᱮ ᱢᱮᱱᱟᱜ ᱟᱠᱟᱫ ᱞᱤᱧᱟᱹ ᱾
ᱟᱸ ᱡᱚᱢ ᱵᱟᱲᱟ ᱠᱚᱫᱚ ᱦᱩᱭᱱᱟ ᱥᱮ ᱵᱟᱝ ᱜᱮ?
ᱦᱮᱸ ᱡᱚᱢ ᱵᱟᱲᱟ ᱠᱚ ᱫᱚ ᱦᱩᱭ ᱠᱟᱱ ᱜᱮᱭᱟ ᱾
ᱛᱟᱦᱚᱞᱮ ᱚᱱᱠᱟ ᱪᱟᱥ ᱠᱟᱹᱢᱤ ᱛᱤᱱᱟᱹᱜ ᱴᱟᱜ ᱵᱟᱝ ᱤᱫᱤᱭᱮᱱᱟ ᱟᱵᱤᱱ ᱥᱮᱫ ᱫᱚ?
ᱟᱹᱞᱤᱧ ᱥᱮᱫ ᱫᱚ ᱱᱚᱜᱼᱚᱭ ᱛᱚ, ᱢᱟᱱᱮ ᱟᱹᱰᱤ ᱞᱟᱦᱟ ᱥᱮᱫ ᱜᱮ ᱦᱟᱸᱜ ᱱᱚᱛᱮ ᱟᱞᱮ ᱫᱤᱥᱚᱢ ᱥᱮᱫ ᱫᱚ ᱾ ᱫᱟᱜ ᱡᱟᱹᱲᱤ ᱠᱚ ᱞᱟᱦᱟ ᱥᱮᱫ ᱠᱷᱚᱱᱜᱮ ᱫᱟᱜ ᱞᱮᱫ ᱛᱟᱦᱮᱸᱫᱼᱟ ᱟᱫᱚ ᱩᱱ ᱠᱷᱚᱱᱜᱮ ᱠᱟᱹᱢᱤᱦᱚᱨᱟ ᱠᱚᱫᱚ ᱮᱦᱚᱵ ᱦᱩᱭ ᱟᱠ ᱛᱟᱦᱮᱸᱫᱼᱟ ᱾ ᱟᱨ ᱱᱚᱜᱼᱚᱭ ᱦᱟᱸᱜ ᱱᱤᱛᱚᱜ ᱫᱚ ᱱᱚᱜᱼᱚᱭ ᱱᱤᱛᱚᱜ ᱫᱟᱜ ᱞᱟᱜᱟᱣ ᱠᱟᱱᱟ ᱱᱤᱛᱚᱜ ᱡᱩᱫᱤ ᱦᱟᱸᱜ, ᱪᱮᱥᱴᱟ ᱞᱮᱠᱷᱟᱱ ᱫᱚ ᱱᱤᱛᱚᱜ ᱫᱚ ᱦᱟᱸᱜ ᱡᱷᱚᱛᱚ ᱵᱟᱹᱫ ᱵᱟᱹᱭᱦᱟᱹᱲ ᱠᱚᱦᱟᱸ ᱟᱨᱦᱚᱸ ᱪᱟᱵᱟᱜᱼᱟ ᱾ ᱚᱱᱠᱟ ᱟᱨ ᱟᱹᱰᱤ ᱜᱟᱱ ᱜᱮ ᱠᱚᱢ ᱦᱮᱡ ᱠᱟᱱᱟᱱ ᱛᱟᱞᱮᱭᱟ ᱛᱚ ᱚᱰᱮ ᱟᱯᱮ ᱫᱤᱥᱚᱢ ᱜᱮ ᱚᱠᱟᱮ ᱞᱮᱠᱟ ᱛᱤᱱᱟᱹᱜ ᱴᱟᱜ? ᱞᱟᱦᱟ ᱟᱹᱜᱩ ᱠᱮᱫᱼᱟ ᱪᱟᱥ ᱠᱟᱱᱢᱤ ᱠᱚ?
ᱟᱹᱞᱤᱧ ᱥᱮᱫ ᱦᱚᱸ ᱚᱱᱠᱟ ᱠᱷᱩᱵ ᱡᱟᱹᱥᱛᱤ ᱫᱚ ᱞᱟᱦᱟᱛᱮ, ᱛᱚ ᱞᱟᱦᱟ ᱠᱟᱱᱟ ᱮᱢ ᱮᱱᱠᱷᱟᱱ ᱫᱚ ᱦᱩᱭᱩᱜ ᱠᱟᱱᱟ, ᱟᱹᱰᱤᱜᱟᱱ ᱦᱚᱲ ᱦᱩᱭᱩᱜ ᱠᱟᱱᱟ ᱚᱱᱠᱟ ᱢᱟᱲᱟᱝ ᱛᱮ ᱡᱟᱦᱟᱸᱭ ᱛᱚᱞᱟ ᱠᱚᱠᱚ ᱮᱢ ᱞᱮᱫ ᱛᱟᱠᱚ, ᱥᱮ ᱢᱟᱨᱟᱝ ᱠᱟᱱ ᱛᱟᱠᱚᱣᱟ ᱟᱫᱚ ᱩᱱᱠᱩᱣᱟᱜ ᱫᱚ ᱦᱟᱸᱜ, ᱪᱟᱥ ᱠᱟᱹᱢᱤ ᱫᱚ ᱢᱟᱲᱟᱝ ᱠᱟᱱ ᱜᱮᱭᱟ ᱟᱨ ᱡᱟᱦᱟᱸᱭᱟᱜ ᱫᱚ ᱦᱩᱭᱩᱜ ᱠᱟᱱᱟ ᱚᱱᱠᱟ ᱯᱚᱨᱮ ᱟ ᱛᱠᱚ ᱮᱢ ᱞᱮᱫᱟ ᱥᱮ, ᱛᱟᱭᱱᱚᱢ ᱛᱮᱠᱚ ᱮᱢ ᱞᱮᱫᱟ ᱩᱱᱠᱩᱣᱟᱜ ᱫᱚ ᱦᱟᱸᱜ, ᱛᱚᱞᱟ ᱠᱚᱦᱚᱸ ᱦᱩᱰᱤᱝ ᱜᱮ ᱜᱮ ᱠᱷᱟᱹᱛᱤᱨ ᱛᱮ ᱟᱫᱚ ᱚᱱᱠᱟ᱾ ᱟᱹᱨᱤ ᱠᱚ ᱟᱨᱟᱢᱵᱚᱭᱟ ᱦᱟᱸᱜ ᱚᱱᱠᱟ ᱾ ᱟᱫᱚ ᱠᱤᱪᱷᱩ ᱜᱟᱱ ᱦᱚᱲ ᱫᱚ ᱚᱱᱠᱟ ᱠᱚ ᱢᱟᱲᱟᱝ ᱠᱟᱱᱟ ᱟᱨ ᱠᱤᱪᱷᱩ ᱜᱟᱱ ᱦᱚᱲ ᱫᱚ ᱟᱹᱨᱤ ᱠᱚ ᱢᱟᱲᱟᱝ ᱠᱟᱱᱟ ᱚᱱᱠᱟᱟᱜ ᱜᱮ ᱦᱟᱸᱜ ᱾
ᱟᱫᱚ ᱫᱟᱜ ᱡᱟᱹᱲᱤ ᱜᱮ ᱱᱚᱜᱼᱚ ᱱᱚᱝᱠᱟᱭ ᱫᱟᱜ ᱡᱟᱹᱲᱤᱭᱮᱫᱟᱭ ᱢᱤᱫ ᱫᱷᱟᱣ ᱠᱟᱛᱮᱫ ᱫᱟᱜ ᱡᱟᱹᱲᱤᱭᱮᱫᱟᱭ ᱢᱤᱫ ᱞᱟᱜᱟᱛᱟᱲ ᱢᱟᱱᱮ ᱢᱤᱫ ᱥᱟᱶᱛᱮ ᱢᱤᱫ ᱫᱤᱱ ᱵᱟᱨ ᱥᱤᱧ ᱛᱟᱯᱚᱨᱮ ᱟᱨᱦᱚᱸ ᱛᱟᱞᱟᱨᱮ ᱵᱚᱱᱫᱚ ᱜᱚᱫ ᱠᱟᱜ ᱠᱟᱱᱟᱭ ᱛᱟᱨᱯᱚᱨᱮᱦᱚᱸ ᱥᱤᱛᱩᱝ ᱮᱫᱟᱭ ᱾ ᱟᱨ ᱥᱤᱛᱩᱝ ᱮ ᱠᱷᱟᱱ ᱵᱟᱹᱫᱽ ᱠᱚᱦᱚᱸ ᱥᱚᱸᱜᱮ ᱥᱟᱸᱜᱮ ᱜᱮ ᱟᱸᱡᱮᱫ ᱪᱟᱵᱟᱜ ᱠᱟᱱᱟ ᱛᱚ ᱾
ᱦᱳᱭ ᱦᱳᱭ, ᱟᱹᱞᱤᱧ ᱥᱮᱫ ᱦᱚᱸ ᱚᱱᱠᱟᱜᱮ ᱾ ᱦᱚᱞᱟ ᱫᱚ ᱧᱮᱞ ᱠᱮᱫᱟᱞᱤᱧ ᱟᱹᱰᱤ ᱡᱟᱹᱥᱛᱤ ᱜᱮ ᱚᱱᱠᱟ ᱥᱤᱛᱩᱝ ᱠᱮᱫᱟᱭ ᱦᱟᱸᱜ, ᱟᱫᱚ ᱟᱨ ᱥᱤᱛᱩᱝ ᱢᱟ ᱫᱚᱢᱮ ᱥᱤᱛᱩᱝ ᱠᱮᱫ ᱜᱮ, ᱟᱫᱚ ᱢᱮᱱᱠᱷᱟᱱ ᱚᱱᱮ ᱛᱟᱨᱟᱥᱤᱧ ᱵᱮᱲᱟ ᱫᱚ ᱫᱚᱢᱮ ᱜᱮ ᱫᱟᱜ ᱡᱟᱹᱲᱤ ᱜᱮ᱾ ᱟᱫᱚ ᱦᱚᱞᱟ ᱠᱷᱚᱱᱟᱜ ᱜᱮ ᱛᱮᱦᱮᱧ ᱦᱚᱸ, ᱚᱱᱮ ᱡᱮ ᱟᱫᱚ ᱦᱚᱞᱟ ᱪᱮ ᱫᱟᱜ ᱟᱫᱚ, ᱥᱤᱛᱩᱝ ᱜᱮ ᱵᱟᱹᱭ ᱥᱤᱛᱩᱝ ᱚᱱᱠᱟ ᱥᱟᱨᱟ ᱫᱤᱱ ᱫᱟᱜᱡᱟᱲᱤ ᱵᱟᱲᱟ ᱜᱮ ᱾ ᱟᱫᱚ ᱵᱟᱹᱫᱽ ᱠᱚᱨᱮ ᱦᱚᱸ ᱚᱱᱠᱟ ᱟᱹᱰᱤ ᱡᱟᱹᱥᱛᱤ ᱜᱟᱱ ᱱᱤᱛᱚᱜ ᱫᱚ ᱫᱟᱜ ᱦᱟᱸᱜ ᱛᱤᱸᱜᱩ ᱠᱟᱱ ᱫᱟᱜ ᱡᱟᱹᱲᱤ ᱛᱟᱭ ᱢᱮᱱᱠᱷᱟᱱ ᱚᱱᱠᱟ ᱥᱤᱛᱩᱝ ᱠᱚᱛᱮ ᱟᱡᱮᱫ ᱞᱮᱱᱟ, ᱟᱨᱚ ᱡᱟᱹᱥᱛᱤ ᱜᱮ ᱱᱤᱛᱚᱜ ᱫᱚ ᱫᱟᱜ ᱛᱮᱜ ᱢᱮᱱᱟᱜᱼᱟ, ᱵᱟᱹᱫᱽ ᱠᱚᱨᱮ ᱾
ᱦᱳᱭ, ᱦᱳᱭ ᱾
ᱦᱳᱭ ᱾
ᱱᱤᱛᱚᱜ ᱫᱚ ᱟᱫᱚ ᱱᱮᱛᱟᱨ ᱫᱚ ᱢᱟᱱᱮ, ᱚᱱᱠᱟ ᱧᱮᱞᱚᱜ ᱠᱟᱱᱟ᱾ ᱫᱟᱜ ᱡᱟᱹᱯᱩᱫᱮᱜᱟᱭ ᱛᱚ, ᱟᱫᱚ ᱢᱟᱱᱮ ᱱᱚᱝᱠᱟ ᱫᱚ ᱢᱟᱱᱮ ᱩᱫ ᱠᱚ, ᱯᱷᱩᱴᱠᱟᱹ ᱠᱚ, ᱚᱢᱚᱱᱚᱜ ᱠᱟᱱᱟ, ᱫᱟ ᱟᱯᱮ ᱫᱤᱥᱚᱢ ᱚᱠᱟ ᱞᱮᱠᱟ? ᱟᱯᱮ ᱫᱤᱥᱚᱢ ᱦᱚᱸ ᱱᱚᱝ ᱜᱚ ᱜᱚ ᱯᱩᱴᱠᱟᱹᱠᱚ ᱚᱢᱚᱱᱚᱜ ᱠᱟᱱᱟ ᱥᱮ ᱵᱟᱝ ᱚᱢᱚᱱᱚᱜ ᱠᱟᱱᱟ?
ᱦᱮᱸ ᱦᱮᱸ ᱡᱟᱹᱥᱛᱤ ᱜᱮ ᱦᱟᱞᱟᱝ ᱵᱟᱲᱟ ᱜᱚᱜᱚ ᱛᱟᱠᱚᱠᱚ ᱠᱚ ᱵᱩᱲᱤ ᱛᱟᱠᱚ ᱚᱱᱠᱟ ᱠᱚ ᱦᱟᱞᱟᱝ ᱟᱹᱜᱩ ᱵᱟᱲᱟ ᱠᱮᱫ ᱠᱚᱜᱮᱭᱟ᱾ ᱟᱫᱚ ᱱᱤᱛᱚᱜ ᱫᱚ ᱦᱟᱸᱜ ᱚᱱᱮ ᱟᱨ ᱠᱤᱪᱷᱩᱜᱟᱱ ᱩᱫ ᱫᱚ ᱧᱟᱢᱚᱜ ᱠᱟᱱ ᱜᱮᱭᱟ, ᱵᱤᱨ ᱠᱚᱨᱮ᱾ ᱦᱮᱸ ᱚᱱᱠᱟ ᱵᱟᱞᱤ ᱩᱫ ᱠᱚᱠᱚ ᱦᱟᱞᱟᱝ ᱠᱮᱫ ᱟᱨ ᱡᱟᱦᱟᱸ ᱟᱨ ᱯᱟᱴᱠᱟ ᱩᱫ ᱠᱚ ᱟᱨ ᱟᱨ ᱩᱫ ᱟᱨ ᱥᱟᱜᱟᱫ ᱩᱫ ᱠᱚᱠᱚ ᱟᱜᱩᱭᱟ, ᱟᱫᱚ ᱦᱟᱸᱜ ᱚᱱᱠᱟ ᱠᱤᱪᱷᱩ ᱜᱟᱱ ᱦᱚᱲ ᱫᱚᱢᱮ ᱠᱚ ᱦᱟᱞᱟᱝ ᱠᱮᱜ᱾ ᱟᱹᱞᱤᱧ ᱫᱚ ᱦᱟᱸᱜ ᱵᱟᱹᱞᱤᱧ ᱪᱟᱞᱟᱣ ᱠᱟᱱᱟ, ᱚᱱᱠᱟ ᱦᱟᱞᱟᱝ ᱠᱚᱫᱚ ᱦᱟᱸᱜ᱾
ᱚᱻ ᱟᱪᱪᱷᱟ, ᱟᱪᱪᱷᱟ᱾
ᱦᱳᱭ, ᱦᱳᱭ᱾ ᱟᱹᱵᱤᱱ ᱥᱮᱫ ᱛᱟᱦᱞᱮ ᱚᱱᱠᱟ ᱵᱤᱨ ᱠᱚ ᱢᱮᱱᱟᱜ ᱜᱮᱭᱟ, ᱛᱟᱦᱞᱮ?
ᱦᱮᱸ ᱟᱹᱞᱤᱧ ᱥᱮᱫ ᱫᱚ ᱦᱟᱸᱜ ᱵᱤᱨ ᱠᱚᱫᱚ ᱚᱱᱠᱟ ᱥᱩᱨ ᱥᱩᱯᱩᱨ ᱠᱚᱨᱮ ᱫᱚ ᱦᱟᱸᱜ ᱵᱟᱹᱱᱩᱜ ᱠᱟᱫᱟ᱾ ᱟᱞᱮ ᱥᱮᱫ ᱠᱷᱚᱱ ᱫᱚ ᱦᱟᱸᱜ ᱢᱟᱱᱮ ᱵᱤᱨ ᱠᱚᱫᱚ ᱟᱹᱰᱤ ᱥᱟᱺᱜᱤᱧ ᱨᱮᱜᱮ ᱢᱮᱱᱟᱜ ᱠᱟᱫᱟ᱾ ᱥᱩᱨ ᱥᱩᱯᱩᱨ ᱨᱮᱫᱚ ᱵᱟᱜᱟᱱ ᱫᱟᱨᱮ ᱠᱚᱜᱮ ᱢᱮᱱᱟᱜ ᱟᱠᱟᱫᱟ, ᱟᱫᱚ ᱚᱱᱟ ᱠᱚᱨᱮ ᱫᱚ ᱩᱫ ᱠᱚᱫᱚ ᱵᱟᱝ ᱚᱢᱱᱚᱜ ᱜᱮᱭᱟ᱾ ᱚᱱᱟ ᱵᱤᱨ ᱠᱚᱨᱮ ᱫᱚ ᱚᱢᱱᱚᱜ ᱜᱮᱭᱟ᱾ ᱟᱫᱚ ᱪᱟᱞᱟᱣ ᱵᱟᱲᱟᱜ ᱜᱮᱭᱟ ᱠᱚ, ᱢᱟᱱᱮ ᱚᱲᱟᱜ ᱦᱚᱲ ᱠᱚ ᱟᱞᱮ ᱟᱹᱛᱩ ᱨᱮᱱ ᱠᱚ ᱥᱟᱱᱟᱢ ᱦᱚᱲ ᱠᱚ ᱚᱱᱠᱟ ᱜᱟᱛᱮ ᱜᱟᱛᱮ ᱡᱚᱴᱟᱣ ᱠᱟᱛᱮ ᱠᱚ ᱥᱮᱱᱚᱜ ᱜᱮᱭᱟ ᱟᱹᱜᱩᱭ ᱜᱮᱭᱟ ᱠᱚ᱾ ᱟᱨ ᱱᱚᱝᱠᱟ ᱥᱩᱨ ᱥᱩᱯᱩᱨ ᱠᱚᱨᱮ ᱫᱚ ᱦᱟᱸᱜ, ᱚᱱᱟ ᱵᱟᱲᱜᱮ ᱠᱚᱨᱮ ᱫᱚ ᱦᱟᱸᱜ ᱤᱭᱟᱹ ᱵᱩᱥᱩᱵ ᱠᱚ ᱦᱟᱸᱜ ᱥᱮᱭᱟ ᱠᱚᱜ ᱠᱷᱟᱱ ᱵᱩᱥᱩᱵ ᱩᱫ ᱠᱚ ᱚᱢᱚᱱᱚᱜᱼᱟ, ᱟᱨ ᱱᱚᱝᱠᱟ ᱰᱟᱹᱦᱤ ᱠᱚᱨᱮ ᱦᱟᱸᱜ ᱵᱟᱹᱞᱤ ᱩᱫ ᱠᱚ ᱚᱢᱚᱱᱚᱜ ᱜᱮᱭᱟ᱾ ᱵᱟᱹᱞᱤ ᱩᱫ ᱠᱚ ᱟᱨ ᱵᱩᱱᱩᱢ ᱩᱫ ᱠᱚ ᱟᱨ ᱱᱚᱝᱠᱟ ᱢᱩᱪᱤ ᱪᱷᱟᱹᱛᱟ ᱩᱫ ᱠᱚ, ᱚᱱᱠᱟᱱᱟᱜ ᱜᱚᱱᱚᱜ ᱜᱮᱭᱟ᱾ ᱚᱱᱟ ᱠᱚᱫᱚ ᱞᱮ ᱡᱚᱢ ᱵᱟᱲᱟᱭ ᱜᱮᱭᱟ᱾
ᱚ ᱚ ᱟᱹᱞᱤᱧ ᱥᱮᱫ ᱫᱚ ᱦᱟᱸᱜ ᱚᱱᱟ᱾ ᱵᱤᱨ ᱫᱚ ᱦᱟᱸᱜ ᱥᱩᱨ ᱜᱮᱛᱟ ᱞᱮᱭᱟ ᱟᱫᱚ ᱚᱱᱟ ᱥᱩᱨ ᱠᱟᱛᱮ ᱜᱮ ᱦᱟᱸᱜ ᱟᱹᱰᱤ ᱜᱮᱞᱤᱧ ᱱᱟ ᱱᱟᱯᱟᱭ ᱠᱟᱱᱟ ᱟᱫᱚ ᱚ ᱱᱟᱯᱟᱭ ᱠᱟᱱᱟ ᱟᱫᱚ ᱚᱱᱮ ᱵᱤᱨ ᱥᱩᱨ ᱜᱮ᱾ ᱛᱚ ᱟᱫᱚ ᱚᱸᱰᱮ ᱠᱷᱚᱱᱟᱜ ᱜᱮ ᱦᱟᱸᱜ ᱱᱤᱛᱚᱜ ᱢᱟᱛᱚ ᱱᱚᱣᱟ ᱡᱟᱦᱟᱸ ᱦᱩᱭᱩᱜ ᱠᱟᱱ ᱟᱨ ᱱᱤᱛᱚᱜ ᱫᱚ ᱵᱟᱝ ᱢᱟᱱᱮ ᱠᱤᱪᱷᱩ ᱫᱤᱱ ᱢᱟᱲᱟᱝ ᱜᱮ ᱦᱩᱭᱱᱟ ᱚᱱᱠᱟ᱾ ᱠᱩᱫ ᱠᱚ ᱟᱹᱰᱤ ᱵᱤᱞᱤ ᱞᱮᱱᱟ ᱟᱫᱚ ᱚᱱᱟ ᱠᱚᱜᱮ ᱫᱚᱢᱮ ᱚᱱᱠᱟ ᱛᱤᱭᱩᱜ ᱠᱚᱞᱮ ᱪᱟᱞᱟᱣ ᱞᱮᱱᱟ ᱟᱨ ᱚᱱᱠᱟ ᱟᱹᱰᱤ ᱜᱟᱱ ᱦᱚᱲ ᱢᱮᱱᱟᱜ ᱠᱚᱣᱟ ᱡᱟᱦᱟᱸ ᱠᱚᱫᱚ ᱦᱩᱭᱩᱜ ᱠᱟᱱᱟ ᱚᱱᱟ ᱠᱚᱜᱮ ᱚᱱᱠᱟ ᱛᱤᱭᱩᱜ ᱵᱟᱲᱟ ᱠᱟᱛᱮᱜ ᱟᱫᱚ ᱚ᱾ ᱚᱱᱠᱟ ᱵᱟᱡᱟᱨ ᱠᱚᱨᱮ ᱤᱫᱤ ᱠᱟᱛᱮᱜ ᱟᱠᱷᱨᱤᱧ ᱵᱟᱲᱟ ᱠᱮᱫ ᱠᱚ᱾ ᱟᱨ ᱮᱢᱱᱤ ᱥᱚᱢᱚᱭ ᱫᱚ ᱦᱟᱸᱜ ᱚᱱᱠᱟ ᱫᱚᱢᱮ ᱵᱤᱨ ᱨᱮ ᱡᱟᱦᱟᱸ ᱞᱮᱠᱟ ᱚᱱᱟ ᱠᱤᱫᱩ ᱟᱲᱟᱜ ᱢᱟᱴᱷᱟ ᱟᱲᱟᱜ᱾ ᱟᱨ ᱡᱟᱦᱟᱸ ᱚᱱᱟ ᱟᱴᱠᱤ ᱰᱚᱜᱽ ᱠᱚᱦᱟᱸᱜ ᱟᱨ ᱵᱤᱨ ᱠᱩᱸᱫᱽᱨᱤ ᱠᱚ ᱧᱟᱢᱚᱜ ᱜᱮᱭᱟ᱾ ᱚᱱᱟ ᱠᱚ ᱟᱹᱰᱤ ᱜᱟᱱ ᱜᱮᱠᱚ ᱟᱹᱜᱩᱭ᱾ ᱠᱮᱭᱟ ᱟᱨ ᱦᱮᱸ ᱟᱹᱰᱤ ᱜᱮ ᱥᱤᱵᱤᱞ ᱜᱮ ᱵᱩᱡᱷᱟᱹᱜ ᱜᱮᱭᱟ ᱚᱱᱟ ᱵᱤᱨ ᱠᱩᱸᱫᱽᱨᱤ ᱠᱚᱦᱚᱸ᱾
ᱦᱩᱸ ᱦᱩᱸ
ᱦᱳᱭ
ᱟᱫᱚ ᱱᱮᱛᱟᱨ ᱫᱚ ᱱᱚᱜᱼᱚᱭ ᱛᱚ ᱡᱟᱹᱯᱩᱫᱮᱜᱼ ᱟᱭ ᱟᱫᱚ᱾ ᱦᱮᱸ ᱞᱟᱹᱭ ᱫᱟᱞᱤᱧ ᱟᱫᱚ ᱟᱯᱮ ᱥᱮᱫ ᱫᱚ ᱱᱚᱝᱠᱟ᱾ ᱦᱟᱹᱠᱩ ᱠᱚ ᱠᱷᱮᱛ ᱠᱚᱨᱮ ᱠᱚ ᱧᱟᱢᱚᱜ ᱠᱟᱱᱟ ᱥᱮ ᱵᱟᱝ ᱦᱟᱹᱠᱩ ᱠᱚ ᱠᱟᱴᱠᱚᱢ ᱠᱚ ᱨᱚᱠᱚᱡ ᱠᱚ ᱜᱚᱸᱜᱷᱟ ᱠᱚ? ᱟᱞᱮ ᱥᱮᱫ ᱢᱟ ᱫᱚᱢᱮ ᱠᱚ ᱧᱟᱢᱚᱜ ᱠᱟᱱ ᱫᱚᱢᱮᱞᱮ ᱵᱟᱹᱫᱽ ᱠᱚᱨᱮ ᱫᱚᱢᱮᱞᱮ ᱥᱟᱵ ᱵᱟᱲᱟ᱾ ᱠᱚ ᱟᱨ ᱚᱱᱮ, ᱥᱤ ᱫᱚᱠᱚ ᱥᱤ ᱛᱟᱭᱚᱢ ᱛᱟᱭᱚᱢ ᱠᱟᱛᱮ ᱟᱞᱮ ᱥᱮᱫ ᱫᱚ ᱫᱚᱢᱮ ᱠᱚ ᱧᱟᱢᱚᱜ ᱜᱮᱭᱟ ᱦᱟᱹᱠᱩ ᱠᱚ ᱾ ᱟᱯᱮ ᱥᱮᱫ ᱜᱮ ᱧᱟᱢᱚᱜ ᱠᱟᱱᱟ ᱥᱮ ᱵᱟᱝ?
ᱦᱮᱸ ᱟᱹᱞᱤᱧ ᱥᱮᱫ ᱦᱚᱸ ᱚᱱᱠᱟ ᱜᱮ ᱠᱚ ᱧᱟᱢᱚ᱾ ᱵᱟᱝ ᱛᱟᱦᱮᱱ ᱟ ᱱᱤᱭᱟᱹ ᱥᱚᱢᱚᱭ ᱢᱟᱛᱚ ᱦᱟᱸᱜ ᱫᱚᱢᱮ ᱚᱱᱟ ᱵᱟᱹᱫᱽ ᱠᱚᱨᱮ ᱡᱟᱦᱟᱸ ᱠᱷᱮᱛ ᱠᱚᱨᱮ ᱥᱮ ᱵᱟᱹᱫᱽ ᱠᱚᱨᱮ᱾ ᱮ ᱨᱟᱱ ᱠᱚ ᱢᱩᱨᱜᱟᱹᱱ ᱠᱚ ᱫᱚᱢᱮ᱾
ᱠᱚ ᱟᱫᱚ ᱚᱱᱟ ᱛᱮᱜᱮ᱾
ᱦᱮᱸ
ᱟᱠ ᱦᱚᱸ ᱢᱟᱲᱟᱝ ᱡᱮᱨᱚᱠᱚᱢ ᱠᱚ ᱧᱟᱢ ᱠᱚᱜ ᱟᱫᱚ ᱱᱮᱛᱟᱨ ᱫᱚ ᱦᱟᱸᱜ ᱚᱱᱠᱟ ᱫᱚ ᱵᱟᱝᱠᱚ ᱧᱟᱢᱚᱜ ᱠᱟᱱᱟ ᱾ ᱧᱟᱢ ᱫᱚᱠᱚ ᱧᱟᱢᱚᱜ ᱠᱟᱱ ᱟᱫᱚ ᱟᱹᱰᱤᱴᱟᱜ ᱜᱮ ᱦᱟᱸᱜ ᱠᱚ ᱠᱚᱢᱟᱣ ᱤᱫᱤᱭ ᱠᱟᱱᱟ ᱾ ᱡᱟᱹᱥᱛᱤ ᱜᱮᱠᱚ‌ ᱧᱟᱢᱚ ᱟᱨ ᱛᱟᱭᱱᱚᱢ ᱛᱟᱭᱱᱚᱢ ᱚᱱᱟ ᱦᱟᱹᱠᱩ ᱥᱟᱵ ᱠᱚ ᱱᱮᱛᱟᱨ ᱫᱚ ᱦᱟᱸᱜ ᱩᱱᱟᱹᱜ ᱵᱟᱝᱠᱚ ᱩᱰᱩᱠᱚᱜ ᱠᱟᱱᱟ ᱾ ᱟᱨ ᱵᱟᱝᱠᱷᱟᱱ ᱦᱟᱹᱠᱩ ᱠᱚᱫᱚ ᱫᱚᱢᱮ ᱛᱟᱦᱮᱸ ᱠᱟᱱᱟ ᱟᱨ ᱥᱟᱵ ᱠᱚᱦᱚᱸ ᱚᱱᱠᱟ ᱪᱟᱞᱟ ᱵᱟᱲᱟ ᱦᱩᱭ ᱟᱠᱟᱱ ᱜᱮ᱾
ᱟᱪᱪᱷᱟ ᱾
ᱦᱳᱭ ᱦᱳᱭ ᱟᱨ ᱠᱟᱴᱠᱚᱢ ᱠᱚᱦᱚᱸ᱾ ᱟᱹᱰᱤ ᱜᱮ ᱢᱚᱸᱡᱽ ᱜᱮ ᱵᱩᱡᱷᱟᱹᱜ ᱜᱮᱭᱟ ᱡᱟᱦᱟᱸ ᱛᱤᱱᱟᱹᱜ ᱫᱚ ᱦᱩᱭᱩᱜ ᱠᱟᱱᱟ᱾ ᱡᱚᱢ ᱛᱮ ᱛᱤᱱᱟᱹᱜ ᱢᱚᱸᱡᱽ ᱵᱩᱡᱷᱟᱹᱜ ᱵᱟᱝ ᱵᱩᱡᱷᱟᱹᱜ ᱢᱮᱱᱛᱮ ᱟᱱᱮ᱾ ᱥᱟᱵ ᱠᱟᱛᱮ ᱟᱹᱜᱩ ᱚᱱᱟᱜᱮ ᱟᱹᱰᱤ ᱢᱚᱸᱡᱽᱜᱮ ᱵᱩᱡᱷᱟᱹᱣ ᱾
ᱮᱸ ᱦᱮᱸ ᱦᱮᱸ ᱟᱨ ᱟᱞᱮᱥᱮᱫ ᱫᱚ ᱱᱚᱝᱠᱟ ᱵᱟᱹᱫᱽ ᱠᱷᱮᱛ ᱠᱚᱨᱮ ᱫᱚ ᱱᱚᱝᱠᱟ ᱢᱟᱨᱟᱝ ᱦᱟᱹᱠᱩ ᱠᱚᱫᱚ ᱵᱟᱝᱠᱚ ᱧᱟᱢᱚᱜ ᱜᱮᱭᱟ, ᱠᱷᱟᱹᱞᱤ ᱱᱩᱠᱩ ᱡᱟᱦᱟᱸᱭ ᱰᱟ. ᱴ ᱠᱟᱹ ᱦᱟᱹᱠᱩ ᱠᱚ ᱵᱩᱢᱵᱩᱡ ᱦᱟᱹᱠᱩ ᱠᱚ ᱥᱟᱶᱛᱮ ᱜᱟᱹᱲᱟᱹᱭ ᱦᱟᱹ ᱠᱩ ᱠᱚ ᱦᱮᱸ ᱩᱝᱠᱩ ᱠᱚᱜᱮ ᱠᱚ ᱧᱟᱢᱚᱜ ᱜᱮᱭᱟ, ᱟᱨ ᱢᱚᱴᱟ ᱦᱠᱩ ᱠᱚᱫᱚ ᱜᱟ ᱜᱟᱰᱟ ᱢᱮᱱᱟᱜ ᱛᱟᱞᱮᱭᱟ, ᱚᱝᱠᱟ ᱜᱟᱰᱟ ᱠᱚᱨᱮ ᱟᱨ ᱵᱟᱝᱠᱷᱟᱱ ᱱᱟᱹᱭ ᱢᱮᱱᱟᱜᱼᱟ, ᱚᱱᱟ ᱱᱟᱹᱭ ᱠᱚᱨᱮ ᱥᱟᱵ ᱠᱚ ᱪᱟᱞᱟᱜ ᱜᱮᱭᱟ ᱱᱮᱛᱟᱨ ᱫᱤᱱ ᱫᱚ ᱡᱟᱹᱯᱩᱫ ᱫᱤᱱ ᱛᱚ ᱡᱟᱞ ᱠᱚᱠᱚ ᱤᱫᱤᱭᱟ ᱾ ᱴᱟᱱᱟ ᱠᱚᱠᱚ ᱤᱫᱤᱭᱟ, ᱛᱟᱯᱚᱨᱮ ᱟᱹᱰᱤ ᱜᱟᱱ ᱦᱚᱲ ᱚᱱᱠᱟ ᱡᱚᱴᱟᱣ ᱠᱟᱛᱮ ᱠᱚ ᱥᱮᱱᱚᱜ ᱜᱮᱭᱟ ᱥᱟᱵ ᱟᱹᱜᱩ ᱠᱚ ᱜᱮᱭᱟ ᱠᱚ ᱰᱷᱮᱨ ᱴᱷᱮᱨ ᱜᱮ ᱾ ᱟᱯᱮ ᱥᱩᱨ ᱥᱩᱯᱩᱨ ᱠᱚᱨᱮ ᱫᱚ ᱚᱱᱛᱮ ᱫᱚ ᱱᱚᱝᱠᱟ ᱜᱟᱜ ᱜᱟᱰᱟ ᱠᱚ
ᱜᱟᱰᱟ ᱫᱚ ᱢᱤᱫᱴᱮᱱ ᱥᱩᱨ ᱨᱮ ᱦᱮᱸ ᱜᱟᱰᱟ ᱢᱤᱫᱴᱮᱱ ᱥᱩᱨ ᱨᱮ ᱢᱮᱱᱟᱜ ᱛᱟᱹᱟᱞᱤᱧᱟ ᱟᱨ ᱦᱩᱭᱩᱜ ᱠᱟᱱᱟ, ᱟᱨ ᱱᱟᱹᱭ ᱫᱚ ᱦᱟᱸᱜ ᱵᱟᱹᱱᱩᱜᱼᱟ, ᱢᱮᱱᱠᱷᱟᱱ ᱚᱱᱟ ᱜᱟᱰᱟ ᱢᱮᱱᱟᱜᱼᱟ, ᱡᱟᱦᱟᱸ ᱫᱚ ᱚᱸᱰᱮ ᱠᱷᱚᱱᱟᱜ ᱜᱮ ᱠᱩ ᱚ ᱢᱟᱨᱟᱝ ᱢᱟᱨᱟᱝ ᱦᱟᱹᱠᱩ ᱠᱚᱫᱚ ᱠᱚ ᱥᱟᱵ ᱟᱹᱜᱩ ᱠᱚᱜᱮᱭᱟ, ᱟᱨ ᱚᱝᱠᱟ ᱫᱟᱜ ᱠᱚ ᱠᱟᱹᱴᱤᱡ ᱠᱚ ᱠᱚᱢᱟᱣ ᱞᱮᱱᱠᱷᱟᱱ ᱚᱱᱠᱟ ᱨᱚᱠᱚᱡ ᱠᱚ ᱟᱨ ᱩᱝᱠᱩ ᱠᱟᱴᱠᱚᱢ ᱠᱚ ᱥᱟᱵ ᱠᱚᱫᱚ ᱠᱚ ᱪᱟᱞᱟᱜ
ᱟᱫᱚ ᱱᱤᱛᱳ ᱫᱚ ᱦᱟᱸᱜ ᱫᱟᱜ ᱢᱟ ᱟᱹᱰᱤ ᱡᱟᱹᱥ ᱛᱤ ᱡᱟᱹᱥᱛᱤ ᱠᱟᱱᱟ ᱜᱟᱰᱟᱟᱨᱮ ᱜᱟᱰᱟ ᱨᱮᱢᱟ ᱚᱝᱠᱟ ᱫᱟᱜ ᱠᱚ ᱜᱚᱴᱟ ᱯᱮᱨᱮᱡ ᱠᱟᱱᱟ ᱟᱫᱚ ᱱᱤᱛᱚᱜ ᱫᱚ ᱦᱟᱸᱜ ᱚᱝᱠᱟ ᱵᱟᱝᱠᱚ ᱪᱟᱞᱟᱜ ᱠᱟᱱᱟ ᱾ ᱟᱨ ᱵᱟᱝᱠᱷᱟᱱ ᱠᱚ ᱪᱟᱞᱟᱣ ᱠᱚᱜᱼᱟ ᱚᱝᱠᱟ ᱦᱟᱹᱠᱩ ᱠᱚ ᱥᱟᱵ ᱠᱚ ᱾
ᱟᱪᱪᱷᱟ ᱟᱪᱪᱷᱟ ᱾
ᱦᱳᱭ ᱦᱳᱭ ᱾
ᱟᱹᱰᱤ ᱱᱟᱯᱟᱭ ᱠᱟᱛᱷᱟ ᱾
ᱟᱵᱤᱱ ᱴᱷᱮᱡ ᱚᱝᱠᱟ ᱜᱟᱰᱟ ᱠᱚ ᱯᱮᱨᱮᱡ ᱠᱟᱱᱟ ᱥᱮ ᱵᱟᱝ?
ᱦᱮᱸ ᱜᱟᱰᱟ ᱠᱚᱫᱚ ᱱᱚᱝᱠᱟ ᱯᱮᱨᱮᱡ ᱫᱚ ᱯᱮᱨᱮᱡ ᱢᱟᱱᱮ ᱮᱠᱴᱩ ᱯᱮᱨᱮᱡ ᱠᱟᱱᱟ ᱫᱚᱢᱮ ᱫᱚ ᱵᱟᱝ ᱩᱱᱫᱤᱱ ᱡᱮᱢᱚᱱ ᱪᱮᱫ ᱞᱮᱠᱟ ᱟᱹᱰᱤᱜᱟᱱ ᱠᱟᱛᱮ ᱵᱟᱱᱚᱜᱼᱟ ᱩᱱᱟᱹᱜ ᱫᱚ ᱵᱟᱝ ᱯᱮᱨᱮᱡ ᱠᱟᱱᱟ ᱦᱟᱞᱠᱟ ᱯᱮᱨᱮᱡ ᱧᱚᱜ ᱠᱟᱱᱟ, ᱟᱫᱚ ᱚᱱᱠᱟ ᱵᱷᱟᱜᱮ ᱫᱟᱜ ᱮᱫᱟᱭ ᱟᱨᱦᱚ ᱵᱚᱱᱫᱭ ᱫᱟᱭ᱾
ᱦᱳᱭ ᱦᱳᱭ᱾
ᱦᱩᱸ᱾ ᱦᱩᱸ᱾ ᱟᱯᱮ ᱥᱮᱫ ᱫᱚ ᱱᱚᱝᱠᱟ ᱪᱟᱥ ᱠᱟᱹᱢᱤ ᱫᱚ ᱟᱻ ᱪᱮᱫ ᱞᱮᱠᱟᱯᱮ ᱪᱟᱥ ᱜᱮᱭᱟ ᱱᱚᱝᱠᱟ
ᱢᱟᱱᱮ ᱛᱤᱱᱟᱹᱜ ᱫᱷᱟᱣ ᱯᱮ ᱪᱟᱥ ᱜᱮᱭᱟ ᱥᱮᱨᱢᱟ ᱨᱮ ᱢᱤᱫ ᱫᱷᱟᱣ ᱥᱮ ᱵᱟᱨ ᱫᱷᱟᱣ? ᱢᱤ-ᱢᱤᱫ ᱥᱮᱫ ᱫᱚ ᱧᱮᱞᱚᱜᱼᱟ ᱵᱟᱨ ᱫᱷᱟᱣ ᱠᱚ ᱪᱟᱥ ᱜᱮᱭᱟ ᱢᱤᱫ ᱥᱮᱫ ᱫᱚ ᱢᱤᱫ ᱫᱷᱟᱣ ᱠᱚ ᱪᱟᱥ ᱜᱮᱭᱟ ᱟᱫᱚ ᱟᱯᱮ ᱥᱮᱫ ᱫᱚ ᱚᱠᱟ ᱞᱮᱠᱟ?
ᱟᱹᱞᱤᱧ ᱥᱮᱫ ᱫᱚ ᱚᱝᱠᱟ ᱧᱮᱞᱚᱜ ᱠᱷᱟᱱ ᱫᱚ ᱚᱱᱠᱟ ᱟᱹᱞᱤᱧ ᱥᱮᱫ ᱫᱚ ᱚᱝᱠᱟ ᱵᱟᱨ ᱫᱷᱟᱣ ᱜᱮᱠᱚ ᱪᱟᱥ ᱜᱮᱭᱟ, ᱟᱫᱚ ᱚ ᱵᱟᱨ ᱫᱷᱟᱣ ᱪᱟᱥ ᱮᱭ ᱠᱟᱨᱚᱱ ᱛᱮᱠᱚ ᱪᱟᱥ ᱠᱮᱭᱟ ᱟᱫᱚ ᱟᱹᱞᱤᱧ ᱥᱮᱫ ᱫᱚ ᱚᱱᱟ ᱫᱟᱜ ᱨᱮᱭᱟᱜ ᱡᱟᱦᱟᱸ ᱮᱸᱴᱠᱮ ᱴᱚᱬᱮ ᱦᱩᱭᱩᱜ ᱜᱮᱭᱟ ᱟᱫᱚ ᱚᱱᱠᱟ ᱟᱞᱤᱧ ᱥᱮᱫ ᱫᱚ ᱵᱟᱝ ᱦᱩᱭᱩᱜ ᱜᱮ ᱫᱟᱜ ᱨᱮᱭᱟᱜ ᱮᱴᱠᱮᱴᱚᱬᱮ ᱫᱚ ᱱᱤᱛᱚᱜ ᱫᱚ ᱚᱱᱠᱟ ᱩᱸ ᱫᱟᱜ ᱡᱟᱹᱲᱤ ᱢᱟ ᱦᱩᱭᱩᱜ ᱠᱟᱱ ᱜᱮᱭᱟ ᱟᱫᱚ ᱚᱱᱟ ᱫᱟᱜ ᱛᱮᱜᱮ ᱠᱚ ᱪᱟᱥ ᱠᱮᱭᱟ᱾ ᱟᱨ ᱮᱢᱱᱤ ᱥᱚᱢᱚᱭ ᱫᱚ ᱦᱟᱸᱜ ᱦᱩᱭᱩᱜ ᱠᱟᱱᱟ ᱢᱤᱱᱤ ᱠᱚ ᱢᱮᱱᱟᱜ ᱜᱮᱭᱟ᱾ ᱟᱨ ᱜᱟᱰᱟ ᱠᱚᱨᱮᱱᱟᱜ ᱫᱟᱜ ᱛᱮᱦᱚᱸ ᱩᱱᱟᱹᱜ ᱫᱚ ᱵᱟᱝᱠᱚ ᱪᱟᱥᱟ ᱢᱮᱱᱠᱷᱟᱱ ᱢᱤᱱᱤ ᱠᱚᱜᱮ ᱢᱮᱱᱟᱜ ᱜᱮᱭᱟ ᱡᱟᱹᱥᱛᱤ᱾ ᱟᱫᱚ ᱚᱱᱟ ᱠᱚᱛᱮ ᱠᱚ ᱪᱟᱥ ᱵᱟᱲᱟᱭ ᱜᱮᱭᱟ ᱟᱨ ᱚᱱᱠᱟ ᱦᱳᱲᱩᱳ ᱵᱟᱝ ᱦᱳᱲᱳ ᱠᱚ ᱪᱟᱥ ᱠᱮᱭᱟ ᱟᱨ ᱚᱱᱠᱟ ᱛᱤᱞᱢᱤᱧ ᱥᱚᱨᱥᱟ, ᱟᱨ ᱡᱟᱦᱟᱭ ᱠᱟᱱᱟ ᱚᱱᱠᱟ ᱵᱟᱫᱟᱢ ᱠᱚ ᱚᱱᱟ ᱠᱚᱦᱚᱸ ᱠᱚ ᱮᱢ ᱜᱮᱭᱟ᱾ ᱟᱨ ᱩᱛᱩ ᱡᱚᱢ ᱞᱟᱹᱜᱤᱫ ᱫᱚ ᱦᱟᱸᱜ ᱚᱱᱠᱟ ᱚᱲᱟᱜ ᱠᱚᱨᱮ ᱟᱠᱷᱨᱤᱧ ᱞᱟᱹᱜᱤᱫ ᱫᱚ ᱦᱟᱸᱜ ᱵᱟᱝ ᱚᱱᱟ ᱩᱛᱩ ᱡᱚᱢ ᱞᱟᱹᱜᱤᱫ ᱫᱚ ᱡᱟᱦᱟᱸ ᱥᱚᱵᱡᱤ ᱠᱚᱠᱚ ᱮᱢ ᱜᱮᱭᱟ ᱟᱹᱰᱤ ᱡᱟᱭᱜᱟ ᱠᱚᱨᱮ ᱫᱚ ᱧᱮᱞᱚᱜ ᱜᱮᱭᱟ ᱡᱮ, ᱟᱠᱷᱨᱤᱧ ᱞᱟᱹᱜᱤᱫ ᱚᱱᱟ ᱥᱚᱵᱡᱤ ᱠᱚᱠᱚ ᱮᱢ ᱜᱮᱭᱟ᱾ ᱟᱻ ᱟᱹᱞᱤᱧ ᱥᱮᱫ ᱫᱚ ᱚᱱᱟ ᱡᱟᱦᱟᱸ ᱦᱚᱛᱚᱫ ᱠᱚ ᱟᱨ ᱠᱚᱸᱦᱰᱟᱸ᱾ ᱟᱨ ᱠᱟᱞᱞᱟ ᱵᱮᱸᱜᱟᱲ, ᱵᱤᱞᱟᱹᱛᱤ ᱦᱳᱭ ᱦᱳᱭ ᱚᱱᱟ ᱠᱚᱜᱮ ᱮᱢ ᱵᱟᱲᱟᱭ ᱜᱮᱭᱟ ᱠᱚ ᱦᱟᱸᱜ᱾ ᱟᱵᱤᱱ ᱥᱮᱫ ᱫᱚ ᱪᱮᱫᱠᱟ ᱚᱱᱟ ᱟᱠᱷᱨᱤᱧ ᱞᱟᱹᱜᱤᱫ ᱦᱚᱸᱠᱚ ᱮᱢ ᱜᱮᱭᱟ ᱥᱮ ᱡᱚᱢ ᱞᱟᱹᱜᱤᱫ ᱠᱚᱜᱮᱯᱮ ᱮᱢ ᱵᱟᱲᱟᱭ ᱜᱮᱭᱟ?
ᱦᱩᱸ ᱟᱞᱮ ᱥᱮᱫ ᱫᱚ ᱦᱟᱸᱜ ᱱᱚᱝᱠᱟ ᱦᱩ ᱥᱚᱵᱡᱤ ᱠᱚ ᱞᱮᱠᱟ ᱛᱮᱫᱚ ᱦᱟᱸᱜ ᱮ ᱡᱟᱦᱟᱸ ᱠᱚ ᱪᱟᱥᱟ ᱟᱫᱚ ᱟᱞᱮ ᱥᱮᱫ ᱫᱚ ᱱᱮᱛᱟᱨ ᱫᱤᱱ ᱫᱚ ᱦᱟᱸᱜ ᱦᱩᱲᱩ ᱠᱚ ᱪᱟᱥ ᱜᱮᱭᱟ ᱟᱨ ᱚᱱᱟ ᱵᱟᱹᱫ ᱵᱟᱹᱭᱦᱟᱹᱲ ᱠᱚᱨᱮ ᱫᱚ ᱦᱟᱸᱜ ᱥᱚᱵᱽᱡᱤ ᱪᱟᱥ ᱫᱚ ᱵᱟᱝ ᱜᱟᱱᱚᱜ ᱛᱟᱞᱮ ᱜᱮᱭᱟ ᱚᱲᱟᱜ ᱥᱩᱨ ᱥᱩᱯ ᱯᱩᱱ ᱚᱲᱟᱜ ᱥᱩᱨ ᱥᱩᱯᱩᱨ ᱵᱟᱲᱜᱮ ᱠᱚᱨᱮ ᱜᱮ ᱥᱚᱵᱡᱤ ᱚᱱᱟ ᱥᱚᱵᱽᱡᱤ ᱠᱚᱞᱮ ᱪᱟᱥ ᱵᱟᱲᱟᱭ ᱜᱮᱭᱟ ᱡᱮᱢᱚᱱ ᱠᱚᱨᱚᱞᱟ ᱠᱩᱫᱽᱨᱤ ᱠᱚ ᱥᱟᱶᱛᱮ ᱦᱚᱛᱚᱫ ᱠᱚ ᱛᱟᱨᱯᱚᱨᱮ ᱵᱷᱤᱱᱰᱤ ᱠᱚ ᱢᱟᱹᱨᱤᱪ ᱠᱚᱠᱚ ᱪᱟᱥ ᱜᱮᱭᱟ ᱠᱚ ᱟᱫᱚ ᱚᱱᱟᱫᱚ ᱠᱷᱟᱹᱞᱤ ᱡᱚᱢ ᱞᱟᱹᱜᱤᱫ ᱜᱮ ᱟᱨ ᱟᱲᱟᱜ ᱠᱚᱦᱚᱸ ᱟᱭᱢᱟ ᱞᱮᱠᱟᱱ ᱟᱲᱟᱜ ᱞᱮ ᱪᱟᱥ ᱜᱮᱭᱟ ᱚᱱᱟᱫᱚ ᱠᱷᱟᱹᱞᱤ ᱡᱚᱢ ᱞᱟᱹᱜᱤᱫ ᱛᱮ ᱱᱚᱝᱠᱟ ᱟᱠᱷᱨᱤᱧ ᱞᱟᱹᱜᱤᱫ ᱛᱮᱫᱚ ᱵᱟᱝᱟ ᱟᱨ ᱡᱟᱸᱦᱟ ᱦᱟᱸᱜ ᱨᱟᱵᱟᱝ ᱫᱤᱱ ᱦᱟᱸᱜ ᱡᱟᱦᱟᱸᱞᱮ ᱪᱟᱥᱟ ᱥᱚᱵᱡᱤ ᱠᱚ ᱚᱱᱟ ᱥᱚᱵᱡᱤ ᱠᱚᱫᱚ ᱢᱟᱱᱮ ᱚᱲᱟᱜ ᱨᱮᱦᱚᱸ ᱡᱚᱢ ᱦᱚᱸᱞᱮ ᱡᱚᱢ ᱜᱮᱭᱟ ᱟᱨ ᱚᱱᱟ ᱥᱟᱶᱛᱮ ᱵᱟᱡᱟᱨ ᱠᱚᱨᱮ ᱦᱚᱸ ᱟᱠᱷᱨᱤᱧ ᱦᱩᱭᱩᱜ ᱜᱮᱭᱟ ᱢᱟᱱᱮ ᱡᱟᱦᱟᱸ ᱛᱤᱱᱟᱹᱜ ᱜᱮ ᱠᱟᱹᱣᱰᱤ ᱟᱨᱡᱟᱣ ᱦᱩᱭᱩᱜ ᱦᱩ ᱠᱚᱢ ᱥᱚᱢ ᱜᱮ ᱡᱟᱹᱥᱛᱤ ᱫᱚ ᱵᱟᱝᱞᱮ ᱪᱟᱥ ᱜᱮᱭᱟ
ᱟᱪᱷᱟ ᱛᱚ ᱟᱫᱚ ᱪᱟᱵᱟ ᱦᱮᱡ ᱮᱱᱟ ᱟᱜ ᱟᱵᱤᱱ ᱨᱚᱲ ᱠᱟᱛᱮᱫ ᱟᱹᱰᱤ ᱢᱚᱸᱡᱽ ᱜᱮᱞᱤᱧ ᱟᱹᱭᱠᱟᱹ ᱠᱮᱜ
ᱦᱮᱸ ᱦᱮᱸ ᱟᱞᱤᱧ ᱦᱚᱸ ᱟᱹᱵᱤᱱ ᱥᱟᱶ ᱨᱚᱲ ᱠᱟᱛᱮ ᱟᱹᱰᱤ ᱢᱚᱸᱡᱽ ᱜᱮ